ᱦᱩᱸ ᱡᱚᱦᱟᱨ
ᱦᱮᱸ ᱡᱚᱦᱟᱨ
ᱦᱮ ᱡᱚᱦᱟᱨ ᱜᱮ ᱦᱮᱸ ᱡᱚᱦᱟᱨ ᱡᱚᱦᱟᱨ ᱟᱫᱚ ᱚᱱᱟ ᱜᱮᱞᱮ ᱪᱮᱫ ᱞᱮᱠᱟ ᱢᱮᱱᱟᱜ ᱵᱮᱱᱟ ᱜᱚ?
ᱟᱹᱞᱤᱧ ᱱᱤᱛ ᱵᱮᱲᱟ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱟᱫᱚ ᱟᱵᱮᱱ ᱜᱮ ᱚᱠᱟ ᱞᱮᱠᱟ?
ᱟᱨ ᱟᱹᱞᱤᱧ ᱦᱚᱸ ᱱᱟᱯᱟᱭ ᱜᱮ ᱚᱱᱟ ᱜᱮ ᱛᱮᱦᱮᱧ ᱢᱤᱫ ᱜᱟᱞᱢᱟᱨᱟᱣ ᱦᱩᱭᱩᱜᱼᱟ ᱡᱟᱦᱟᱸ ᱫᱚ ᱦᱩᱭᱩᱜ ᱠᱟᱱᱟ ᱟ ᱡᱚᱢ ᱟᱵᱚ ᱠᱚ‌ ᱞᱟᱹᱜᱤᱫ
ᱟᱪᱪᱷᱟ
ᱟᱫᱚ ᱚᱱᱟ ᱜᱮ ᱛᱮᱦᱮᱧ ᱪᱮᱫ ᱠᱚᱵᱮᱱ ᱡᱚᱢ ᱵᱟᱲᱟᱭᱮᱫᱼᱟ?
ᱟᱹᱞᱤᱧ ᱱᱚᱜᱼᱚᱭ ᱱᱤᱛᱚᱜ ᱫᱟᱠᱟ ᱠᱚᱞᱤᱧ ᱡᱚᱢ ᱵᱟᱲᱟ ᱠᱮᱫᱼᱟ ᱟᱫᱚ ᱨᱚᱦᱚ ᱦᱚᱸ ᱚᱱᱟ ᱞᱚᱞᱚ ᱫᱟᱠᱟ ᱦᱚᱸᱜᱼᱚᱭ ᱞᱚᱞᱚ ᱫᱟᱠᱟ ᱚᱱᱠᱟ ᱜᱮ ᱡᱚᱢ ᱵᱟᱲᱟ ᱦᱩᱭᱱᱟ
ᱟᱫᱚ ᱥᱮᱛᱟᱜ ᱫᱚ ᱱᱟᱥᱛᱟ ᱞᱮᱱᱟ ᱵᱮᱱ ᱥᱮ?
ᱦᱮᱸ ᱥᱮᱛᱟᱜ ᱫᱚ ᱱᱟᱥᱛᱟ ᱵᱟᱲᱟ ᱦᱩᱭ ᱞᱮᱱ ᱛᱟᱦᱮᱸᱫ ᱥᱮᱛᱟᱜ ᱫᱚ ᱮᱱᱟᱱ ᱱᱚᱛᱮ ᱱᱚ ᱱᱚᱛᱮ ᱫᱚ ᱚᱱᱟ ᱥᱮᱛᱟᱜ ᱵᱮᱲᱟ ᱯᱚᱨᱚᱴᱷᱟ ᱠᱚ ᱧᱟᱢᱚᱜ ᱜᱮᱭᱟ ᱟᱫᱚ ᱯᱚᱨᱚᱴᱷᱟ ᱠᱚ ᱡᱚᱢ ᱵᱟᱲᱟ ᱠᱟᱛᱮᱜ᱾ ᱦᱚᱸᱼᱚᱭ ᱟᱫᱚ ᱱᱤᱛᱚᱜ ᱫᱚ ᱚᱱᱮ ᱫᱟᱠᱟ ᱠᱚ ᱡᱚᱢ ᱦᱩᱭᱱᱟ ᱦᱩᱛᱩᱢ ᱩᱢ ᱯᱷᱟᱨᱪᱟ ᱠᱟᱛᱮᱜ᱾
ᱚ ᱟᱦᱚ ᱱᱟᱯᱟᱭ᱾ ᱟᱫᱚ ᱚᱱᱮ ᱚᱢᱵᱚᱵᱚᱛᱤ ᱟᱹᱞᱤᱧ ᱦᱚᱸ ᱚᱱᱮ ᱫᱟᱠᱟ ᱠᱚᱞᱤᱧ ᱡᱚᱢ ᱟᱠᱟᱜᱼᱟ᱾ ᱞᱚᱞᱚ ᱫᱟᱠᱟ ᱠᱚ ᱤᱥᱤᱱ ᱞᱮᱫᱼᱟ ᱚᱱᱟ ᱠᱚ ᱵᱟᱜᱟᱣ ᱦᱩᱭᱮᱱᱟ᱾
ᱦᱳᱭ
ᱦ ᱟᱫᱚ ᱚᱱᱟᱜᱮ ᱟᱯᱮ ᱚᱱᱛᱮ ᱚᱢᱵᱚᱵᱚᱛᱤ ᱠᱚᱠᱚ ᱯᱟᱨᱚᱢᱮᱱ ᱫᱚ ᱟᱫᱚ ᱪᱮᱫ ᱠᱚᱯᱮ ᱡᱚᱢ ᱵᱟᱲᱟ ᱠᱮᱫᱼᱟ?
ᱟᱞᱮᱥᱮᱫ ᱫᱚ ᱟᱢᱵᱟᱵᱚᱛᱤ ᱱᱚᱜᱼᱚᱭ ᱯᱟᱨᱚᱢᱮᱱ ᱜᱮᱭᱟ ᱟᱫᱚ᱾ ᱟᱢᱵᱟᱵᱚᱛᱤ ᱨᱮᱢᱟ ᱞᱟᱹᱭ ᱟᱠᱚ ᱱᱚᱣᱟ ᱠᱟᱱᱴᱷᱟᱲ ᱠᱚ ᱠᱷᱟᱹᱡᱟᱹᱲᱤ ᱠᱚ᱾ ᱦᱳᱭ ᱟᱨ ᱚᱱᱟ ᱛᱟᱵᱮᱱ ᱠᱚ᱾ ᱱᱚᱣᱟ ᱠᱚᱜᱮ ᱡᱚᱢ ᱵᱟᱲᱟ ᱦᱩᱭᱱᱟ ᱟᱨ ᱛᱟᱨᱟᱥᱤᱧ ᱵᱮᱲᱟ ᱫᱚ ᱱᱚᱣᱟ ᱯᱤᱴᱷᱟᱹ ᱞᱟᱴᱷᱟ᱾ ᱥᱟᱨᱡᱚᱢ ᱥᱟᱠᱟᱢ ᱨᱮ ᱯᱤᱴᱷᱟᱹ ᱞᱟᱴᱷᱟ ᱠᱟᱛᱮᱜ ᱚᱱᱟ ᱡᱚᱢ ᱵᱟᱲᱟ ᱦᱩᱭᱱᱟ᱾
ᱟᱫᱚ ᱡᱟᱦᱟᱸ ᱚᱱᱮ ᱥᱩᱠᱨᱤ ᱡᱤᱞ ᱠᱚᱯᱮ ᱯᱤᱴᱷᱟᱹ ᱞᱮᱫᱼᱟ ᱥᱮ ᱵᱟᱝ?
ᱦᱳᱭ ᱥᱩᱠᱨᱤ ᱡᱤᱞ ᱠᱚ ᱟᱹᱜᱩ ᱦᱩᱭ ᱞᱮᱱ ᱛᱟᱦᱮᱸᱫ ᱜᱮ ᱟᱫᱚ᱾ ᱚᱱᱟ ᱟᱞᱮ ᱥᱮᱫ ᱢᱟ ᱱᱚᱛᱮ ᱦᱟᱹᱴᱭᱟᱹ ᱠᱚ ᱦᱩᱭ ᱵᱟᱲᱟᱜ ᱜᱮᱭᱟ ᱟᱫᱚ ᱦᱟᱹᱴᱭᱟᱹ ᱠᱷᱚᱱ ᱱᱚᱣᱟ᱾ ᱥᱩᱠᱨᱤ ᱡᱤᱞ ᱟᱹᱜᱩ ᱦᱩᱭ ᱞᱮᱱᱟ᱾ ᱟᱫᱚ ᱚᱸᱰᱮ ᱚᱱᱟ ᱠᱚᱜᱮ ᱯᱤᱴᱷᱟᱹ ᱵᱟᱲᱟ ᱡᱚᱢ ᱵᱟᱲᱟ ᱦᱩᱭᱱᱟ᱾
ᱟᱫᱚ ᱚᱱᱟᱜᱮ ᱟᱫᱚ ᱟᱯᱮ ᱚᱱᱛᱮ ᱫᱚ ᱥᱩᱚᱵᱡᱤ ᱠᱚᱯᱮ ᱪᱟᱥ ᱵᱟᱲᱟᱭᱮᱫ ᱠᱚᱣᱟ ᱥᱮ ᱵᱟᱝ?
ᱦᱮᱸ
ᱞᱟᱹᱮᱫᱭᱟᱞᱤᱧ ᱥᱩᱠᱨᱤ ᱠᱚᱯᱮ ᱪᱟᱥ ᱵᱟᱲᱟᱭᱮᱫ ᱠᱚᱣᱟ᱾
ᱦᱮᱸ ᱥᱩᱠᱨᱤ ᱠᱚ ᱢᱮᱱᱟᱜ ᱟᱠᱟᱫ ᱠᱚᱜᱮᱭᱟ ᱟᱞᱮᱨᱮ ᱨᱮᱱ ᱜᱮ ᱵᱟᱨᱭᱟ ᱢᱮᱱᱟᱜ ᱟᱠᱟᱫ ᱠᱤᱱᱟ᱾ ᱥᱩᱠᱨᱤ ᱟᱫᱚ ᱟᱹᱥᱩᱞ ᱵᱟᱲᱟ ᱠᱚᱫᱚ ᱟᱹᱰᱤ ᱟᱹᱛᱷᱟᱹᱱ ᱜᱮᱠᱚ ᱟᱹᱥᱩᱞ ᱵᱟᱲᱟ ᱟᱠᱟᱫ ᱠᱚᱜᱮᱭᱟ᱾
ᱟᱫᱚ ᱟᱫᱚ ᱚᱱᱟᱜᱮ ᱟᱫᱚ ᱟᱫᱚ ᱥᱩᱠᱨᱤ ᱡᱤᱞ ᱛᱤᱱᱟᱹᱜ ᱠᱟᱛᱟᱣ ᱠᱟᱱᱛᱮ ᱫᱚ?
ᱟᱞᱮ ᱱᱚᱛᱮ ᱫᱚ ᱥᱩᱠᱨᱤ ᱡᱤᱞ ᱠᱚ ᱟᱹᱠᱷᱨᱤᱧᱮᱫ ᱠᱟᱱᱟ᱾ ᱚᱠᱟ ᱠᱚ ᱴᱚᱴᱷᱟ ᱨᱮᱫᱚ ᱟᱞᱟᱫᱟ ᱟᱞᱟᱫᱟ ᱜᱮᱠᱚ ᱟᱠᱷᱨᱤᱧ ᱮᱫᱟ ᱟᱞᱮ ᱟᱛᱩ ᱨᱮ ᱡᱟᱦᱟᱸ ᱠᱚ ᱟᱠᱷᱨᱤᱧ ᱮᱫᱟ ᱚᱱᱟ ᱫᱚ ᱫᱩᱥᱚ ᱱᱚᱣᱟ ᱯᱚᱧᱪᱟᱥ ᱜᱟᱱ ᱟᱫᱚ ᱮᱴᱟᱜ᱾ ᱮᱴᱟᱜ ᱦᱟᱹᱴᱤᱭᱟᱹ ᱠᱚᱨᱮ ᱫᱚ ᱯᱮ ᱥᱟᱭ ᱜᱟᱱ ᱦᱚᱸ ᱥᱮᱴᱮᱨᱚᱜᱼᱟ᱾
ᱚ
ᱟᱫᱚ ᱜᱚᱝᱠᱮ ᱟᱯᱮ ᱥᱮᱫ ᱫᱚ ᱥᱩᱠᱨᱤ ᱠᱚᱫᱚ ᱢᱮᱱᱟᱜ ᱟᱠᱟᱫ ᱠᱚᱣᱟ ᱥᱮ ᱵᱟᱝ?
ᱦ ᱥᱩᱠᱨᱤ ᱠᱚᱫᱚ ᱢᱮᱱᱟᱜ ᱠᱚᱜᱮᱭᱟ᱾ ᱥᱩᱠᱨᱤ ᱠᱚᱫᱚ ᱪᱟᱥ ᱵᱟᱲᱟ ᱪᱟᱥ ᱵᱟᱲᱟ ᱫᱚ ᱵᱟᱝ ᱦᱩᱭ ᱟᱠᱟᱱᱟ᱾ ᱟᱛᱩ ᱠᱨᱮ ᱢᱮᱱᱟᱜ ᱠᱚᱣᱟ ᱪᱮᱫ ᱫᱚᱦᱚ ᱵᱟ ᱦᱟᱴ ᱠᱚ ᱠᱚ ᱟᱹᱜᱩᱭᱟ᱾
ᱦᱳᱭ ᱦᱳᱭ ᱟᱪᱷᱟ᱾
ᱟᱪᱷᱟ
ᱦᱮᱸ ᱵᱟᱝ ᱟᱸᱡᱚᱢᱚᱜ ᱠᱟᱱ ᱛᱟᱵᱮᱱᱟ ᱨᱚᱲ ᱱᱟᱯᱟᱭ ᱥᱟᱺᱦᱤᱡ᱾
ᱦᱮᱸ ᱱᱤᱛᱚᱜ ᱟᱸᱡᱚᱢᱚᱜ ᱠᱟᱱᱟ᱾
ᱚᱜ ᱟᱡᱚᱱ ᱧᱟᱢᱚᱜ ᱠᱟᱱᱟ ᱵᱟᱝ?
ᱦᱮᱸ ᱟᱸᱡᱚᱢ ᱧᱟᱢᱚᱜ ᱠᱟᱱᱟ᱾
ᱟᱫᱚ ᱦᱮᱞᱳ
ᱦᱮᱸ ᱱᱤᱛᱚᱜ ᱟᱸᱡᱚᱢ ᱧᱟᱢᱚᱜ ᱠᱟᱱᱟ ᱠᱟᱹᱴᱤᱡ ᱠᱟᱴᱟ ᱠᱟᱴᱟ᱾ ᱦᱮᱸ ᱟᱸᱡᱚᱢ ᱧᱟᱢᱚᱜ ᱠᱟᱱᱟ᱾ ᱦᱮᱞᱳ᱾
ᱞᱟᱭ ᱟᱹᱞᱤᱧ ᱟᱸᱚᱢ ᱧᱮᱫᱼᱟ ᱵᱮᱧ ᱥᱮ ᱵᱟᱝᱟ?
ᱦᱳᱭ ᱟᱸᱡᱚᱢ ᱧᱟᱢᱚᱜ ᱠᱟᱱᱟ ᱟᱹᱞᱤᱧᱟᱜ ᱨᱚᱲ ᱟᱸᱡᱚᱢ ᱧᱟᱢᱚᱜ ᱠᱟᱱᱟ?
ᱦᱮᱸ ᱱᱤᱛᱚᱜ ᱟᱹᱱᱡᱚᱢ ᱚᱜ ᱠᱟᱱᱟ ᱱᱚ ᱚᱱᱟ
ᱦᱮᱸ ᱢᱟ
ᱟᱨ ᱚᱱᱟ ᱜᱮ ᱛᱮᱦᱮᱧ ᱛᱮᱦᱮᱧ ᱢᱟᱱᱮ ᱟᱥᱟᱲ ᱫᱤᱱ ᱦᱤᱡᱩᱜ ᱠᱟᱱᱟ ᱟᱫᱚ ᱵᱩᱨᱩ ᱢᱟ ᱠᱚ ᱚᱱᱛᱮ ᱦᱩᱭ ᱵᱟᱲᱟᱜ ᱜᱮᱭᱟ ᱵᱟᱝ?
ᱯᱩᱨᱩ ᱵᱚᱸᱜᱟ ᱟᱞᱮ ᱱᱚᱛᱮ ᱫᱚ ᱟᱞᱮ ᱴᱷᱮᱱ ᱠᱷᱚᱱ ᱫᱚ ᱠᱟᱴ ᱠᱟᱹᱴᱤᱡ ᱥᱟᱺᱜᱤᱧ ᱧᱚᱜ ᱜᱮᱭᱟ ᱟᱫᱚ ᱢᱤᱫ ᱥᱮᱨᱢᱟ ᱪᱟᱞᱟᱣ ᱦᱩᱭ ᱞᱮᱱᱟ ᱵᱩᱨᱩ ᱵᱚᱸᱜᱟ ᱧᱮᱞ ᱜᱟᱛᱮ ᱠᱚ ᱠᱚ ᱪᱟᱞᱟᱣ ᱞᱮᱱ ᱛᱟᱦᱮᱸᱫ ᱟᱫᱚ ᱩᱱᱠᱩ ᱥᱟᱞᱟᱜ ᱜᱮ ᱪᱟᱞᱟᱣ ᱦᱩᱭ ᱞᱮᱱᱟ ᱾ ᱟᱪᱪᱷᱟ ᱜᱚᱝᱠᱮ ᱟᱯᱮ ᱫᱚ ᱵᱩᱨᱩ ᱡᱟᱯᱟᱜ ᱨᱮᱜᱮ ᱚᱲᱟᱜ ᱫᱚ ᱢᱮᱱᱟᱜ - ᱟ ᱾
ᱵᱟᱝᱟ ᱟᱞᱮ ᱫᱚ ᱦᱚᱪᱷᱮ ᱡᱟᱦᱟᱸ ᱫᱚ ᱦᱩᱭᱩᱜ ᱠᱟᱱᱟ ᱱᱟᱢᱟᱞ ᱫᱤᱥᱚᱢ ᱦᱚᱲ ᱠᱟᱱᱟᱞᱮ ᱵᱩᱨᱩ ᱫᱚ ᱟᱹᱰᱤ ᱥᱟᱹᱜᱤᱧ ᱜᱮᱭᱟ ᱟᱞᱮ ᱟᱹᱛᱳ ᱠᱷᱚᱱ ᱫᱚ ᱵᱟᱨ ᱪᱷᱚᱠ ᱯᱮᱥᱚ ᱠᱤᱞᱳᱢᱤᱴᱟᱨ ᱰᱷᱮᱨ
ᱛᱟᱦᱚᱞᱮ ᱵᱩᱨᱩ ᱵᱚᱸᱜᱟ ᱫᱚ ᱛᱟᱦᱚᱞᱮ ᱜᱚᱝᱠᱮ ᱪᱟᱞᱟᱣ ᱵᱟᱲᱟ ᱦᱩᱭ ᱠᱟᱱ ᱜᱮᱭᱟ
ᱦᱮᱸ ᱪᱟᱞᱟᱣ ᱵᱟᱲᱟ ᱦᱩᱭ ᱞᱮᱱᱟ ᱢᱤᱫ ᱫᱷᱟᱣ ᱜᱟᱱ ᱫᱚ ᱪᱟᱞᱟᱣ ᱵᱟᱲᱟ ᱦᱩᱭ ᱞᱮᱱᱟ ᱾ ᱟᱹᱰᱤ ᱫᱤᱱ ᱨᱮ ᱟᱫᱚ ᱠᱟᱹᱡ ᱟᱹᱪᱩᱨ ᱵᱟᱲᱟ ᱛᱚᱠᱷᱚᱱ ᱫᱚ ᱯᱟᱲᱦᱟᱣ ᱵᱟᱲᱟ ᱦᱩᱭ ᱠᱚᱜᱼᱟ ᱥᱮ ᱟᱫᱚ ᱚᱱᱟᱜᱮ ᱜᱟᱛᱮᱠ ᱠᱚ ᱥᱟᱶ ᱢᱳᱚᱴᱟᱢᱩᱴᱤ ᱪᱟᱞᱟᱣ ᱦᱩᱭᱱᱟ
ᱟᱫᱚ ᱡᱟᱭᱜᱟ ᱠᱚᱦᱚᱸ ᱧᱮᱞ ᱫᱚᱨᱠᱟᱨ ᱟᱫᱚ ᱚᱲᱟᱜ ᱨᱮ ᱛᱟᱦᱮᱸ ᱛᱟᱦᱮᱸ ᱛᱮᱦᱚᱸ ᱱᱟᱯᱟᱭ ᱵᱟᱝ ᱵᱩᱡᱷᱟᱹᱣ ᱜᱚᱫᱚᱜ ᱜᱮᱭᱟ ᱟᱫᱚ ᱚᱱᱟᱛᱮ ᱧᱮᱞ ᱟᱹᱜᱩ ᱦᱚᱸ ᱟᱨ ᱧᱮᱞ ᱵᱚᱸᱜᱟ ᱵᱩᱨᱩ ᱡᱟᱭᱜᱟ ᱧᱮᱞ ᱴᱷᱟᱶ ᱾ ᱠᱟᱜ ᱦᱚᱸ ᱫᱚᱨᱠᱟᱨ ᱠᱟᱱᱟ ᱾
ᱦᱳᱭ ᱟᱫᱚ ᱚᱱᱟᱜ ᱜᱮ ᱵᱟᱲᱟᱭ ᱧᱟᱢᱚᱱ ᱪᱮᱫ ᱜᱮᱠᱚ ᱵᱚᱸᱜᱟᱭᱟ ᱪᱮᱫ ᱠᱚ ᱦᱚᱲ ᱠᱚ ᱡᱟᱦᱟᱸᱭ ᱠᱚ ᱫᱤᱠᱩ ᱠᱚ ᱡᱟᱦᱟᱸ ᱠᱚ ᱡᱩᱫᱤ ᱠᱩᱞᱤ ᱢᱮᱭᱟ ᱠᱚ ᱡ ᱚᱸᱰᱮᱢ ᱪᱟᱞᱟᱣᱮᱱ ᱫᱚ ᱚᱸᱰᱮ ᱪᱮᱫ ᱯᱮ ᱵᱚᱸᱜᱟᱭ ᱜᱮᱭᱟ ᱦᱮᱸᱥᱮ ᱾
ᱦᱳᱭ ᱦᱳ
ᱟᱫᱚ ᱩᱱᱠᱩ ᱟᱵᱚᱨᱮᱱ ᱢᱮᱱᱟᱜ ᱠᱚᱣᱟ ᱪᱮᱫ ᱞᱟᱹᱜᱤᱫ ᱩᱱᱠᱩ ᱵᱟᱢᱲᱮ ᱦᱟᱸᱜ ᱛᱚ ᱵᱟᱲᱟᱭ ᱧᱟᱢᱮᱱᱟ ᱾
ᱟᱪᱪᱷᱟ ᱜᱚᱢᱠᱮ ᱟᱯᱮ ᱥᱮᱫ ᱫᱚ ᱚᱱᱛᱮ ᱵᱟᱦᱟ ᱵᱚᱸᱜᱟ ᱠᱚ ᱛᱟᱯᱚᱨᱮ ᱱᱚᱜᱚᱭ ᱥᱚᱨᱦᱟᱭ ᱠᱚ ᱪᱮᱫᱮᱠᱟ?
ᱦᱮᱸ ᱵᱟᱦᱟ ᱵᱚᱸᱜᱟ ᱫᱚ ᱟᱞᱮ ᱥᱮᱱ ᱫᱚ ᱵᱟᱦᱟ ᱚᱠᱚᱭ ᱫᱚ ᱵᱟᱹᱭᱥᱟᱠᱷ ᱵᱚᱸᱜᱟ ᱚᱠᱚᱭ ᱡᱷᱮᱴ ᱵᱚᱸᱜᱟ
ᱦᱳᱭ
ᱢᱟ ᱚᱠᱚᱭ ᱪᱮᱫ ᱠᱟᱱᱟ ᱪᱮᱫ?
ᱦᱳᱭ ᱟᱫᱚ ᱟᱯᱮ ᱥᱮᱫ ᱫᱚ ᱢᱤᱫᱴᱟᱝ ᱫᱤᱱ ᱱᱮᱰᱟ ᱠᱟᱛᱮᱜ ᱯᱮ ᱢᱟᱱᱟᱣ ᱢᱮᱭᱟ ᱥᱮ ᱚᱱᱠᱟ ᱫᱤᱱ ᱴᱷᱤᱠ ᱠᱚᱨᱟ ᱜᱮ ᱛᱟᱦᱮᱱᱟ ᱾
ᱵᱟᱝᱟ ᱚᱠᱚᱭ ᱪᱮᱫ ᱞᱮᱠᱟ ᱢᱤᱫᱴᱟᱝ ᱫᱤᱱ ᱨᱮᱜᱮ ᱾
ᱦᱳᱭ
ᱚᱠᱚᱭ ᱫᱚ ᱫᱤᱠᱩ ᱠᱚᱣᱟᱜ ᱡᱮᱢᱚᱱ ᱦᱳᱞᱤ ᱠᱚ ᱢᱮᱱᱟᱜ ᱥᱮ ᱚᱠᱚᱭ ᱚᱠᱚᱭ ᱚᱠᱚᱭ ᱥᱟᱱᱛᱟᱲ ᱫᱚ ᱦᱳᱞᱤ ᱢᱟᱲᱟᱝ ᱨᱮᱜᱮ ᱵᱟᱦᱟᱜ ᱠᱟᱱᱟ ᱾ ᱚᱱᱟ ᱢᱟᱲᱟᱝ ᱨᱮ ᱵᱚᱱ ᱵᱚᱸᱜᱟ ᱠᱚᱣᱟ ᱱᱚᱝᱠᱟ ᱠᱚ ᱠᱚ ᱢᱟᱱᱟᱣᱮᱫᱼᱟ ᱾
ᱟᱹᱰᱤ ᱜᱚᱴᱟᱝ ᱴᱷᱟᱶ ᱟᱹᱰᱤ ᱨᱚᱠᱚᱢ ᱠᱚ ᱢᱟᱱᱟᱣ ᱜᱮᱭᱟ ᱾ ᱟᱪᱪᱷᱟ ᱜᱚᱝᱠᱮ ᱟᱯᱮ ᱥᱮᱫ ᱫᱚ ᱛᱟᱦᱚᱞᱮ ᱪᱟᱥ ᱟᱵᱟᱫ ᱠᱚᱫᱚ ᱪᱮᱫ ᱞᱮᱠᱟ ᱾
ᱦᱮᱸ ᱪᱟᱥᱵᱟᱥ ᱠᱚ ᱮᱠᱷᱚᱱ ᱫᱚ ᱵᱟᱝ ᱮ ᱫᱮᱨᱤ ᱛᱟᱞᱮ ᱮᱠᱷᱚᱱ ᱫᱚ ᱪᱮᱫ ᱦᱚᱸ ᱛᱚᱞᱟ ᱠᱚᱦᱚᱸ ᱵᱟᱞᱮ ᱜᱤᱰᱤ ᱪᱮᱫ ᱦᱚᱸ ᱵᱟᱝᱟ ᱴᱷᱤᱠ ᱜᱮᱭᱟ ᱚᱱᱟ ᱠᱚᱫᱚ ᱫᱮᱨᱤ ᱜᱮᱭᱟ ᱮᱠᱷᱚᱱ ᱫᱚ
ᱟᱞᱮ ᱦᱚᱸᱞᱮ ᱜᱤᱰᱤ ᱵᱟᱲᱟ ᱟᱠᱟᱫ ᱜᱮᱭᱟ ᱱᱚᱛᱮ ᱫᱚ ᱟᱫᱚ ᱠᱟᱹᱴᱤᱡ ᱠᱟᱹᱴᱤᱡ ᱫᱟᱨᱮ ᱧᱚᱜ ᱠᱟᱱᱟ ᱟᱫᱚ ᱨᱚᱦᱚᱭ ᱞᱮᱠᱟ ᱫᱚ ᱟᱹᱣᱨᱤ ᱦᱩᱭᱩᱜᱼᱟ ᱟᱫᱚ ᱱᱚᱜᱼᱚᱱᱟ ᱴᱮᱠᱴᱟᱨ ᱢᱮᱱᱟᱜᱼᱟ ᱴᱮᱠᱴᱟᱨ ᱛᱮᱜᱮ ᱠᱷᱮᱛ ᱠᱚᱫᱚ ᱞᱟᱹᱦᱩᱫ ᱦᱟᱛᱟᱲ ᱦᱩᱭᱩᱜ ᱠᱟᱱᱟ ᱾ ᱟᱫᱚ ᱫᱟᱜ ᱜᱮ ᱱᱚᱜ ᱚᱚᱭ ᱪᱮᱫ ᱞᱮᱠᱟᱭ ᱫᱟᱜ ᱟᱵᱚᱱ ᱠᱟᱱᱟ ᱮᱱᱛᱮᱜ ᱱᱚᱣᱟ ᱜᱮ ᱛᱟᱹᱜᱤ ᱠᱚᱭᱚᱜ ᱦᱚᱨ ᱨᱮ ᱢᱮᱱᱟᱜ ᱟᱠᱟᱫ ᱵᱚᱱᱟ ᱾
ᱟᱫᱚ ᱚᱱᱟᱜᱮ ᱟᱯᱮ ᱛᱤᱱᱟᱹᱜ ᱛᱤᱱᱟᱹᱜ ᱪᱟᱸᱫᱳ ᱱᱟᱜ ᱦᱩᱲᱩ ᱯᱮ ᱜᱤᱰᱤ ᱠᱟᱫᱟ ᱾
ᱟᱞᱮ ᱱᱤᱛᱚᱜ ᱚᱱᱠᱟ ᱫᱚ ᱵᱟᱭᱨᱮ ᱨᱮᱜᱮ ᱛᱟᱦᱮᱸᱱᱟ ᱚᱞᱚᱜ ᱯᱟᱲᱦᱟᱣ ᱦᱩᱭᱩᱜ ᱜᱮᱭᱟ ᱾ ᱚᱲᱟᱜ ᱥᱮᱫ ᱯᱷᱳᱱ ᱵᱟᱲᱟ ᱦᱩᱭ ᱞᱮᱱ ᱛᱟᱦᱮᱸᱫ ᱟᱫᱚ ᱤᱭᱟᱹ ᱫᱟᱨᱮ ᱧᱚᱜ ᱟᱠᱟᱱᱟ ᱟᱫᱚ ᱴᱮᱠᱴᱟᱨ ᱠᱚᱛᱮ ᱜᱮᱞᱮ ᱥᱤ ᱵᱟᱲᱟ ᱦᱚᱪᱚᱭᱮᱫ-ᱟ ᱱᱚᱸᱜ ᱱᱟ ᱪᱟᱥ ᱡᱚᱠᱷᱚᱱ ᱪᱟᱞᱟᱜ ᱪᱟᱥ ᱡᱚᱠᱷᱚᱱ ᱪᱟᱞᱟᱜ ᱦᱩᱭᱩᱜ-ᱟ ᱟᱫᱚ ᱦᱟᱸᱜ ᱠᱟᱴᱤᱡ ᱜᱚᱲᱚ ᱵᱟᱲᱟ ᱠᱚ ᱦᱩᱭᱩᱜ-ᱟ
ᱦᱮᱸ ᱟᱫᱚ ᱚᱱᱮ ᱟᱫᱚ ᱟᱫᱚ ᱚᱲᱟᱜ ᱪᱤᱠᱟᱹ ᱛᱮᱵᱚ ᱠᱮᱴᱮᱡ ᱧᱚᱜᱟ ᱚᱱᱟ ᱛᱮᱜᱮ ᱵᱟᱨ ᱠᱟᱛᱷᱟᱢ ᱞᱟᱹᱭᱟ ᱾
ᱚᱲᱟᱜ ᱠᱚᱫᱚ ᱠᱮᱴᱮᱡ ᱠᱚᱨᱛᱮ ᱜᱮᱞᱮ ᱟᱵᱚ ᱫᱚ ᱱᱚᱜ-ᱚᱭ ᱟᱵᱚ ᱥᱟᱱ ᱥᱟᱱᱛᱟᱲ ᱠᱚᱢᱟ ᱠᱟᱹᱣᱰᱤ ᱟᱹᱨᱤ ᱥᱮᱫ ᱛᱮ ᱟᱹᱰᱤ ᱜᱟᱱ ᱵᱚᱱ ᱞᱤᱪᱟᱹᱲ ᱜᱮᱭᱟ ᱟᱫᱚ ᱯᱟᱲᱦᱟᱣ ᱦᱚᱸ ᱮᱠᱟᱞ ᱞᱟᱹᱠᱛᱤ ᱠᱟᱱ ᱛᱟᱵᱚᱱᱟ ᱟᱵᱚᱨᱮᱱ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱯᱟᱹᱴᱷᱩᱣᱟᱹ ᱠᱚ ᱢᱮᱱᱟᱜ ᱟᱠᱟᱫ ᱠᱚᱣᱟ ᱥᱟᱱᱟᱢ ᱠᱚᱜᱮ ᱚᱞᱚᱜ ᱟᱹᱠᱤᱞ ᱛᱮᱠᱚ ᱟᱹᱠᱤᱞ ᱞᱮᱱᱠᱷᱟᱱ ᱢᱤᱫᱴᱟᱝ ᱞᱟᱯᱷᱟᱝ ᱴᱷᱟᱶ ᱨᱮᱠᱚ ᱥᱮᱴᱮᱨ ᱞᱮᱱᱠᱷᱟᱱ ᱛᱟᱦᱮᱧ ᱢᱤᱫᱴᱟᱝ ᱪᱟᱹᱠᱨᱤ ᱵᱟᱹᱠᱨᱤ ᱞᱮᱠᱷᱟᱱ ᱠᱚ ᱱᱟᱯᱟᱭ ᱥᱟᱺᱦᱤᱡ ᱚᱲᱟᱜ ᱫᱩᱣᱟᱹᱨ ᱠᱚ ᱠᱮᱴᱮᱡ ᱡᱚᱝ-ᱟ ᱚᱱᱟ ᱵᱟᱝ ᱥᱟᱶ ᱥᱟᱶ ᱛᱮᱦᱚ ᱟᱨᱵᱚᱱ ᱧᱮᱞᱟ ᱡᱩᱫᱤ ᱡᱟᱦᱟᱸᱭ ᱠᱚ ᱵᱟᱝ ᱠᱚ ᱪᱟᱹᱠᱨᱤᱭᱮᱫ ᱛᱟᱵᱚᱱᱟ ᱩᱱᱠᱩ ᱠᱷᱮᱛᱨᱮ ᱨᱮᱫᱚ ᱡᱩᱫᱤ ᱩᱱᱠᱩ ᱠᱚ ᱱᱟᱯᱟᱭ ᱢᱤᱫᱴᱟᱝ ᱱᱚᱱᱟᱜ ᱵᱮᱵᱽᱥᱟ ᱵᱟᱱᱤᱡᱽ ᱨᱮ ᱡᱩᱫᱤ ᱠᱚ ᱟᱬᱜᱚ ᱫᱟᱲᱮᱭᱟᱜ-ᱟ ᱛᱟᱦᱞᱮ ᱩᱱᱠᱩ ᱦᱚᱸ ᱵᱟᱹᱭ ᱵᱟᱹᱭᱛᱮ ᱡᱟᱣᱨᱟ ᱯᱩᱸᱡᱤ ᱡᱟᱣᱨᱟ ᱠᱟᱛᱮ ᱚᱲᱟᱜ ᱫᱩᱣᱟᱹᱨ ᱠᱚ ᱠᱮᱴᱮᱡ ᱫᱟᱲᱮᱭᱟᱜ-ᱟ ᱾ ᱦᱳᱭ
ᱦᱩᱸ
ᱟᱫᱚ ᱟᱵᱚ ᱥᱟᱱᱛᱟᱲ ᱢᱟ ᱚᱱᱮ ᱠᱷᱮᱛ ᱵᱟᱹᱫᱽ ᱢᱟ ᱠᱚᱢ ᱜᱮᱛᱟ ᱵᱚᱱᱟ ᱟᱫᱚ ᱛᱤᱱᱟᱹᱜ ᱵᱚᱱ ᱪᱟᱥ ᱞᱮᱠᱷᱟᱱ ᱛᱤᱱᱟᱹᱜ ᱵᱚᱱ ᱡᱚᱢᱟ ᱟᱨ ᱛᱤᱱᱟᱹᱜ ᱫᱚᱵᱚᱱ ᱟᱠᱷᱨᱤᱧ ᱞᱟᱹᱜᱤᱫ ᱵᱚᱱ ᱫᱚᱦᱚ ᱠᱟᱜ-ᱟ ᱚᱱᱟ ᱛᱮᱢᱟ ᱵᱟᱝ ᱦᱩᱭᱩᱜ ᱠᱟᱱᱟ ᱚᱱᱠᱟ ᱡᱟᱦᱟᱱᱟᱜ ᱵᱟᱱᱤᱡᱽ ᱨᱮᱵᱚᱱ ᱟᱬᱜᱚ ᱞᱮᱱᱠᱷᱟᱱ ᱠᱷᱟᱱ ᱱᱟᱯᱟᱭ ᱧᱚᱜ ᱯᱩᱭᱥᱟᱹ ᱫᱚᱵᱚᱱ ᱧᱮᱞ ᱧᱟᱢᱟ
ᱦᱩᱸ ᱦᱳᱭ ᱡᱟᱦᱟᱸ ᱞᱮᱠᱟ ᱢᱚᱴᱟᱢᱩᱴᱤ ᱚᱱᱠᱟ ᱵᱚᱱ ᱫᱚᱦᱚ ᱡᱚᱝ ᱢᱟ ᱡᱟᱛᱮ ᱦᱚᱲ ᱦᱚᱲ ᱴᱷᱮᱱ ᱠᱚᱭ ᱠᱚᱦᱚᱸ ᱵᱟᱝ ᱪᱟᱞᱟᱣ ᱦᱩᱭᱩᱜ ᱛᱟᱵᱚᱱᱟ ᱦᱮᱸ ᱥᱮ
ᱦᱳᱭ
ᱦᱮᱸ ᱟᱫᱚ
ᱟᱪᱪᱷᱟ ᱜᱚᱝᱠᱮ ᱟᱯᱮ ᱥᱮᱫ ᱫᱚ ᱛᱟᱦᱚᱞᱮ ᱵᱤᱨᱵᱩᱨᱩ ᱫᱚ ᱢᱮᱱᱟᱜ ᱟᱠᱟᱫᱟ ᱥᱮ ᱵᱟᱝᱢᱟ
ᱵᱟᱝᱟ ᱟᱞᱮ ᱥᱮᱱ ᱫᱚ ᱵᱤᱨ ᱦᱚᱸ ᱵᱟᱹᱪᱩᱜ-ᱟ ᱵᱩᱨᱩ ᱦᱚᱸ ᱵᱟᱹᱪᱩᱜ-ᱟ ᱥᱩᱫᱷᱩ ᱵᱟᱹᱫᱽ ᱜᱮ ᱮᱠᱷᱮᱱ ᱢᱮᱱᱟᱜ-ᱟ
ᱟᱯᱮ ᱥᱮᱫ ᱫᱚ ᱚᱱᱟ ᱠᱷᱮᱛ ᱪᱟᱥ ᱠᱚᱫᱚ ᱵᱟᱹᱲᱛᱤ ᱠᱟᱭ ᱛᱮᱜᱮ ᱦᱩᱭᱩᱜ ᱜᱮᱭᱟ ᱵᱟᱝ
ᱦᱮ ᱪᱟᱥᱵᱟᱥ ᱛᱮᱜᱮ ᱟᱨ ᱪᱟᱥᱵᱟᱥ ᱜᱮ ᱠᱟᱹᱢᱤ ᱛᱟᱞᱮ
ᱟᱞᱮ ᱥᱮᱫ ᱫᱚ ᱡᱮᱢᱚᱱ ᱵᱤᱦᱟᱨ ᱨᱮ ᱵᱤᱨ ᱠᱚ ᱢᱮᱱᱟᱜ ᱟᱠᱟᱫᱟ ᱥᱟᱨᱡᱚᱢ ᱵᱤᱨ ᱟᱛᱷᱟᱹᱱ ᱢᱮᱱᱟᱜ ᱟᱫᱚ ᱱᱚᱸᱰᱮᱱᱟᱜ ᱚᱱᱟ ᱥᱟᱦᱟᱱ ᱥᱟᱠᱟᱢ ᱚᱱᱟᱠᱩ ᱟᱠᱷᱨᱤᱧ ᱠᱟᱛᱮᱜᱮ ᱡᱟ ᱩᱰᱟᱹᱝ ᱯᱩᱭᱥᱟᱹ ᱠᱚ ᱠᱟᱹᱣᱰᱤ ᱠᱚ ᱦᱩᱭᱩᱜ-ᱟ ᱾ ᱤᱱᱟᱹ ᱟᱛᱮ ᱜᱮ ᱚᱲᱟᱜ ᱨᱮᱱᱟᱜ ᱡᱟᱦᱟᱸ ᱛᱤᱱᱟᱹᱜ ᱥᱟᱢᱟᱱ ᱠᱚ ᱦᱟᱛᱟᱣ ᱛᱮᱭᱟᱜ ᱦᱮᱸ ᱱᱚᱣᱟ ᱥᱩᱱᱩᱢ ᱛᱷᱮᱠᱮ ᱵᱩᱞᱩᱱ ᱛᱷᱮᱠᱮ ᱱᱚᱝᱠᱟ ᱱᱟᱜ ᱠᱚ
ᱦᱮᱸ
ᱱᱚᱝᱠᱟᱱᱟᱜ ᱠᱚ ᱠᱟᱹᱢᱤ ᱵᱟᱲᱟᱭᱮᱫ ᱠᱟᱱᱟ
ᱦᱚᱭ ᱦᱳᱭ ᱚᱱᱟᱜᱮ ᱟᱞᱮ ᱥᱮᱱᱢᱟ ᱚᱱᱟ ᱪᱟᱥᱵᱟᱥᱜᱮ ᱱᱤᱨᱵᱷᱚᱨ ᱛᱟᱞᱮ ᱪᱟᱥᱵᱟᱥ ᱛᱤᱱᱟᱹᱜ ᱚᱱᱠᱟ ᱦᱩᱲᱩ ᱠᱚᱞᱮ ᱪᱟᱥᱟ ᱚᱱᱟ ᱠᱚᱜᱮ ᱟᱠᱷᱨᱤᱧ ᱠᱟᱛᱮ ᱯᱩᱭᱥᱟᱹ ᱠᱚᱞᱮ ᱫᱚᱦᱚ ᱵᱟᱲᱟᱭᱟ ᱚᱱᱟ ᱛᱮᱜᱮ ᱡᱚᱢᱧᱩ ᱥᱟᱶᱛᱮ ᱯᱮᱲᱟ ᱠᱚ ᱟᱲᱮ ᱠᱚ ᱦᱚᱨᱚᱜ ᱵᱟᱸᱫᱮ ᱥᱟᱱᱟᱢᱟᱜ ᱜᱮ ᱚᱱᱟ ᱠᱚᱜᱮ ᱛᱟᱨᱯᱚᱨᱮ ᱠᱟᱹᱢᱤ ᱵᱟᱲᱟᱭᱟᱞᱮ ᱵᱟᱹᱫᱽ ᱠᱚᱨᱮ ᱚᱱᱟ ᱯᱩᱭᱥᱟᱹ ᱠᱚ ᱡᱟᱦᱟᱸ ᱞᱮᱠᱟ ᱪᱟᱞᱟᱜ ᱛᱟᱞᱮᱭᱟ ᱪᱮᱫ
ᱦᱳᱭ ᱛᱟᱦᱞᱮ ᱜᱚᱝᱠᱮ ᱟᱯᱮ ᱠᱚᱣᱟᱜ ᱵᱟᱹᱫᱽ ᱫᱚ ᱛᱤᱱᱟᱹᱜ ᱜᱟᱱ ᱥᱟᱸᱜᱮ ᱜᱮ ᱢᱮᱱᱟᱜ ᱟᱠᱟᱫ ᱛᱟᱯᱮᱭᱟ ᱡᱟᱹᱱᱤᱡ
ᱦᱮᱸ, ᱵᱟᱹᱫᱽ ᱫᱚ ᱠᱚ ᱴᱷᱤᱠ ᱜᱮᱭᱟ ᱢᱚᱴᱟᱢᱩᱴᱤ ᱡᱟᱦᱟᱸ ᱢᱮᱱᱟᱜ ᱛᱟᱞᱮᱭᱟ ᱢᱚᱴᱟᱢᱩᱴᱤ ᱾ ᱡᱟᱦᱟᱸ ᱢᱮᱱᱟᱜ ᱛᱟᱞᱮᱭᱟ ᱚᱱᱟ ᱛᱮᱜᱮ ᱢᱚᱴᱟ ᱪᱟᱹᱞᱩ ᱩᱛᱟᱹᱨᱚᱜ ᱛᱟᱞᱮᱭᱟ ᱾ ᱦᱚᱲ ᱴᱷᱮᱱ ᱫᱚ ᱵᱟᱝ ᱪᱟᱞᱟᱜ ᱦᱩᱭᱩᱜᱼᱟ ᱾ ᱢᱟ ᱛᱚᱵᱮ ᱴᱷᱤᱠ ᱜᱮᱭᱟ ᱦᱮᱸ ᱾
ᱦᱳᱭ ᱜᱚᱝᱠᱮ ᱴᱷᱤᱠ ᱜᱮᱭᱟ ᱟᱨᱦᱚᱸ ᱾ ᱨᱚᱯᱚᱲ ᱠᱟᱛᱮ ᱱᱟᱯᱟᱭ ᱵᱩᱡᱷᱟᱹᱣ ᱱᱟ ᱟᱨᱦᱚᱸ ᱨᱚᱯᱚᱲ ᱦᱩᱭᱩᱜᱼᱟ ᱱᱚᱝᱠᱟ ᱜᱮ ᱦᱟᱸᱜ ᱾ ᱦᱮᱸ, ᱡᱚᱦᱟᱨ ᱜᱮ ᱜᱚᱝᱠᱮ ᱾
ᱦᱮᱸ᱾ ᱡᱚᱦᱟᱨ ᱡᱚᱦᱟᱨ ᱾